ᱦᱮᱞᱳ᱾ ᱦᱮᱞᱳ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾ ᱦᱮᱸ ᱟᱸᱡᱚᱢᱚᱜ ᱠᱟᱱᱟ ᱥᱮ ᱵᱟᱝ?
ᱟᱪᱪᱷᱟ ᱦᱮᱸ ᱟᱸᱡᱚᱢᱚᱜ ᱠᱟᱱᱟ᱾
ᱪᱮᱫ ᱠᱚ ᱪᱤᱠᱟᱹ ᱵᱟᱲᱟᱭᱮᱜ ᱠᱟᱱᱟ ᱛᱚᱵᱮ?
ᱦᱚᱸᱜᱼᱚᱭ ᱱᱤᱛ ᱫᱚ ᱡᱚᱢ ᱵᱟᱲᱟ ᱠᱟᱛᱮᱜ ᱫᱩᱲᱩᱵ ᱦᱩᱭ ᱠᱟᱱᱟ᱾
ᱚ ᱦᱮᱸ᱾ ᱟᱨ ᱠᱟᱹᱢᱤ ᱠᱚ ᱪᱮᱫ ᱠᱚ ᱦᱩᱭᱩᱜ ᱠᱟᱱᱟ ᱠᱟᱹᱢᱤ ᱵᱟᱲᱟ ᱠᱚ ᱱᱤᱭᱟᱹ ᱠᱚᱴᱟ ᱫᱤᱱ?
ᱱᱤᱭᱟᱹ ᱠᱚᱴᱟ ᱫᱤᱱ ᱫᱚ ᱱᱚᱜᱼᱚᱭ ᱛᱚᱞᱟ ᱠᱚ ᱮᱨ ᱦᱩᱭᱩᱜᱳᱜ ᱞᱟᱹᱜᱤᱫ ᱥᱤ ᱵᱟᱲᱟ
ᱛᱚᱞᱟ ᱠᱚ ᱵᱟᱝ?
ᱦᱳᱭ᱾ ᱚᱱᱟ ᱠᱷᱟᱥ ᱠᱚ ᱡᱟᱦᱟᱸ ᱢᱟᱲᱟᱝ ᱛᱮ ᱥᱤ ᱮᱢᱟᱱ ᱞᱮᱱᱟ, ᱚᱱᱟ ᱠᱚ ᱮᱱᱟᱜ ᱜᱷᱟᱸᱥ ᱠᱚ-ᱠᱚ ᱠᱟᱹᱴᱤᱡ ᱵᱟᱪᱷᱟᱣ ᱵᱟᱲᱟ ᱦᱩᱭᱩᱜ ᱠᱟᱱ ᱛᱟᱦᱮᱱᱟ᱾
ᱟᱸ ᱦᱚᱞᱟ ᱪᱮᱜ ᱫᱟᱜ ᱠᱮᱫᱟ ᱠᱤ, ᱟᱯᱮ ᱥᱮᱜ ᱦᱚᱞᱟ?
ᱦᱚᱞᱞᱟ ᱫᱚ ᱨᱤᱢᱤᱞᱮᱜ ᱛᱷᱮᱸᱜ ᱵᱟᱭ ᱫᱟᱜ ᱠᱟᱫᱟ᱾ ᱛᱮᱦᱮᱧ ᱫᱚ ᱟᱞᱮ ᱥᱮᱜ ᱟᱹᱰᱤ ᱡᱳᱨᱮ ᱫᱟᱜ ᱟᱠᱟᱫᱟ᱾
ᱩᱸ ᱴᱮᱸ ᱚᱸ ᱛᱮᱦᱮᱧ ᱟᱞᱮ ᱥᱮᱣ ᱨᱤᱢᱤᱞ ᱫᱚ ᱨᱟᱠᱟᱞ ᱫᱟᱭ ᱱᱟᱝᱠᱟ᱾
ᱩᱸ᱾
ᱫᱟᱜ ᱫᱚ, ᱵᱟᱭ ᱫᱟᱜ ᱠᱟᱫᱟ᱾ ᱟᱺ᱾
ᱟᱞᱮ ᱥᱮᱜ ᱫᱚ ᱫᱚᱢᱮ ᱡᱳᱨ ᱜᱮ ᱫᱟᱜ ᱠᱮᱫᱟ᱾
ᱩᱸ ᱦᱚᱭ ᱫᱚᱢᱮ ᱦᱚᱭ ᱠᱮᱫᱟ ᱥᱮ ᱪᱮᱜ?
ᱵᱟᱝ ᱦᱚᱭ ᱫᱚ, ᱦᱚᱭ ᱫᱚ ᱩᱱᱟᱹᱜ ᱡᱳᱨ ᱫᱚ ᱵᱟᱭ ᱦᱚᱭ ᱠᱟᱫᱟ᱾ ᱫᱟᱜ ᱫᱚ, ᱟᱹᱰᱤ ᱡᱳᱨ ᱜᱮ ᱫᱟᱜ
ᱦᱩᱸ, ᱚ᱾ ᱟᱫᱚ
ᱛᱚ ᱟᱢ ᱫᱚ ᱡᱚᱢ ᱠᱟᱫᱟᱢ ᱥᱮ ᱵᱟ?
ᱡᱚᱢ ᱫᱚ ᱟᱣᱨᱤ ᱟᱫᱚ ᱤᱥᱤᱝ ᱵᱟᱲᱟ ᱠᱚ ᱦᱩᱭᱩᱜ ᱠᱟᱱᱟ᱾
ᱚᱸ᱾
ᱡᱚᱢ ᱫᱚ ᱟᱣᱨᱤ ᱡᱚᱢ ᱦᱩᱭᱩᱜᱼᱟ᱾
ᱚᱸ ᱛᱟᱦᱞᱮ ᱚᱲᱟᱜ ᱦᱚᱲ ᱠᱚ, ᱟᱹᱣᱨᱤ ᱠᱚ ᱤᱥᱤᱱ ᱛᱟᱯᱮᱭᱟ?
ᱚᱲᱟᱜ ᱦᱚᱲ ᱫᱚ ᱚᱲᱟᱜ ᱨᱮᱜᱮ ᱢᱮᱱᱟᱜ ᱠᱚᱣᱟ᱾ ᱤᱧ ᱫᱚ ᱦᱚ ᱵᱟᱭᱨᱮ ᱥᱮᱜᱼᱤ ᱛᱟᱦᱮᱱ ᱜᱮᱭᱟ ᱛᱚ, ᱢᱟᱱᱮ ᱵᱟᱡᱟᱨ ᱥᱮᱜ ᱨᱤᱧ ᱛᱟᱦᱮᱱ ᱜᱮᱭᱟ᱾
ᱦᱮᱸ᱾
ᱢᱟᱱᱮ ᱯᱟᱲᱟᱣ ᱵᱟᱲᱟᱜ ᱜᱤᱭᱟᱹᱧ ᱛᱚ᱾ ᱟᱫᱚ ᱱᱚᱰᱮ ᱜᱮ ᱟᱫᱚ ᱢᱮᱥ ᱨᱮ ᱛᱟᱦᱮᱱ ᱜᱮᱭᱟ ᱛᱚ᱾ ᱵᱷᱟᱲᱟ ᱚᱲᱟᱜ ᱨᱮ ᱛᱟᱦᱮᱱ ᱜᱮᱭᱟ ᱛᱚ᱾ ᱟᱫᱚ ᱚᱸᱰᱮ ᱜᱮ ᱤᱥᱤᱝ ᱵᱟᱲᱟ ᱦᱩᱭᱩᱜ ᱜᱮᱭᱟ᱾ ᱟᱫᱚ ᱨᱟᱝᱟ ᱠᱚᱨᱮ ᱥᱤᱱ ᱠᱟᱫᱟ᱾ ᱟᱫᱚ ᱟᱞᱮ ᱛᱮᱜᱮ ᱤᱥᱤᱱ ᱡᱚᱝᱚᱜᱼᱟ ᱚᱸᱰᱮ ᱫᱚ᱾
ᱚ, ᱚᱱᱟ ᱦᱚᱸ ᱴᱤᱠ ᱜᱤ, ᱛᱷᱟᱞᱮ ᱪᱮᱫ ᱠᱚᱯᱮ ᱤᱥᱤᱱᱟ? ᱛᱤᱧ ᱫᱚ ᱩᱛᱩ?
ᱛᱮᱦᱮᱧ ᱫᱚ ᱡᱮᱹᱞ ᱞᱮ ᱩᱛᱩᱭ ᱫᱟ᱾ ᱛᱮᱦᱮᱧ ᱫᱚ ᱵᱟᱡᱟᱨ ᱦᱮᱜ ᱪᱟᱞᱟᱣ ᱦᱩᱭ ᱞᱮᱱᱟ, ᱛᱮᱦᱮᱧ ᱫᱚ᱾ ᱡᱤᱞ ᱠᱟᱹᱴᱤᱡ ᱠᱤᱨᱤᱧ ᱜᱩ ᱦᱩᱭᱱᱟ᱾
ᱚᱸ, ᱱᱟᱯᱟᱭ ᱜᱮ᱾
ᱦᱩᱸ᱾
ᱟᱪᱪᱷᱟ, ᱚᱱᱮ ᱟᱸᱡᱚᱢᱚᱜ ᱠᱟᱱ ᱥᱮᱨᱮᱧ, ᱚᱱᱟ ᱠᱷᱚᱱ ᱚᱸᱦ ᱚᱱᱟ ᱫᱚ ᱟᱯᱮ ᱥᱩᱨ ᱨᱮᱜᱮ ᱪᱟᱞᱳᱜ ᱠᱟᱱᱟ?
ᱵᱟᱝ ᱥᱮ, ᱚᱱᱟ ᱫᱚ ᱟᱹᱰᱤ ᱥᱟᱺᱜᱤᱸ ᱨᱮ ᱥᱟᱰᱮ ᱠᱟᱱᱟ, ᱚᱱᱟ ᱫᱚ ᱩᱱᱟᱹᱜ ᱡᱳ ᱟᱰᱤ ᱥᱟᱺᱜᱤ ᱨᱮ, ᱟᱰᱤ ᱥᱟᱺᱜᱤᱧ ᱨᱮ ᱥᱟᱰᱮ ᱠᱟᱱᱟ᱾ ᱚᱱᱟ ᱫᱚ ᱦᱟᱱᱮ ᱫᱤᱜ ᱫᱮᱠᱳ ᱪᱟᱞᱩ ᱦᱟᱱᱛᱮ ᱟᱰᱤ ᱥᱟᱺᱜᱤᱸ ᱨᱮ ᱠᱤᱨᱛᱚᱱ ᱦᱩᱭᱩᱜ ᱠᱟᱱᱟ ᱛᱚ ᱚᱱᱛᱮ ᱨᱮ ᱟᱰᱤ ᱥᱟᱺᱜᱤᱧ ᱨᱮ᱾ ᱩᱱᱟᱹᱜ ᱡᱳᱨ ᱫᱚ ᱵᱟᱝ ᱟᱸᱡᱚᱢᱚᱜ ᱠᱟᱱᱟ,
ᱚᱸ ᱠᱟᱹᱴᱤᱡ ᱟᱸᱡᱚᱢ ᱫᱚ ᱦᱤᱡᱩᱜ ᱠᱟᱱᱟ ᱢᱟᱡᱮ ᱢᱚᱫ
ᱮᱸᱦ ᱦᱮᱸᱠ ᱦᱮᱸ, ᱠᱟᱹᱴᱤᱜ-ᱠᱟᱹᱴᱤᱜ ᱫᱚ ᱟᱸᱡᱚᱢᱚᱜ ᱠᱟᱱᱟ, ᱟᱞᱟᱝᱟᱜ ᱨᱚᱲ ᱫᱚ ᱟᱸᱡᱚᱢᱚᱜ ᱯᱩᱥᱴᱚ ᱥᱟᱺᱦᱤᱡ ᱜᱮ ᱟᱸᱡᱚᱢᱚᱜᱼᱟ᱾ ᱩᱱᱟᱹᱜ ᱫᱚ ᱚᱱᱟ ᱫᱚᱭ ᱥᱮᱨᱮᱧ ᱵᱟᱝ ᱟᱸᱡᱚᱢᱚᱜᱼᱟ, ᱟᱥᱟᱠᱚᱨᱮᱧ ᱢᱚᱱᱮᱭᱮᱫᱟ᱾ ᱮᱸ,
ᱚᱱᱟ ᱛᱮ ᱵᱟᱭ ᱪᱤᱠᱟᱹ ᱠᱟᱱᱟ, ᱟᱫᱚ ᱤᱱᱟᱹ ᱛᱮᱜ ᱨᱚᱯᱚᱲ ᱦᱩᱭᱩᱜᱼᱟ ᱛᱚ, ᱩᱱᱟᱹᱜ ᱡᱳᱨ ᱛᱮ ᱵᱟᱝ ᱦᱮᱡ ᱞᱮᱝ ᱠᱷᱟᱱ ᱜᱮ ᱴᱷᱤᱠ ᱜᱮᱭᱟ᱾
ᱦᱮᱸ, ᱦᱮᱸ᱾ ᱟᱫᱚ ᱵᱟᱡᱟᱨ ᱠᱚᱨᱮ ᱫᱚ ᱟᱹᱰᱤ ᱟᱭᱤᱥ ᱥᱟᱰᱮ ᱜᱮᱭᱟ ᱛᱚ ᱟᱹᱰᱤ ᱠᱤᱪᱷᱩ ᱦᱩᱭᱩᱜᱼᱟ ᱛᱚ ᱟᱱᱟ ᱱᱤᱭᱮ ᱠᱤᱛᱛᱚᱱ ᱠᱚ ᱢᱟᱧᱮ-ᱢᱟᱧᱮ ᱦᱩᱭᱩᱜ ᱜᱮᱭᱟ ᱟᱹᱰᱤ ᱨᱟᱹᱜᱤ ᱟ ᱚᱱᱟ ᱛᱤᱨ ᱛᱮ ᱤᱧ ᱩᱱᱟᱹᱜ ᱞᱚᱜᱚᱱ ᱵᱟᱝ ᱠᱚᱨᱟᱣ ᱵᱟᱲᱟ ᱦᱩᱭᱩᱜ ᱜᱮᱭᱟ ᱢᱟᱱᱮ ᱥᱚᱵᱽ ᱥᱚᱢᱚᱭ ᱫᱚ ᱢᱟᱱᱮ ᱠᱷᱩᱵ ᱠᱚᱢ᱾ ᱚᱱᱠᱟᱼᱼ
ᱟᱹᱭᱩᱵ ᱠᱟᱹᱴᱤᱡ ᱟᱹᱭᱩᱵ ᱧᱚᱜ ᱠᱟᱛᱮ ᱫᱚ ᱟᱞᱮ ᱯᱚᱠᱠᱷᱮ ᱫᱚᱼᱼ
ᱦᱮᱸ ᱾
ᱟᱹᱭᱩᱵ ᱧᱚᱜ ᱜᱮ ᱟᱫᱚ ᱠᱚᱞ ᱨᱮᱫᱚ ᱴᱷᱤᱠ ᱜᱮᱭᱟ᱾ ᱟᱫᱚ ᱡᱚᱛᱚ ᱦᱚᱲᱼᱼ ᱠᱟᱹᱢᱤ ᱞᱮᱠᱟᱱᱟᱜ ᱜᱮᱠᱚ ᱠᱟᱹᱢᱤ ᱠᱟᱱᱟ ᱱᱚᱣᱟ ᱫᱚ ᱟᱫᱚ ᱧᱤᱫᱟᱹ ᱛᱟᱢ ᱟᱨ ᱥᱚᱠᱟᱞᱼᱼ ᱯᱨᱚᱛᱚᱢ ᱪᱮᱫ ᱠᱟᱱᱟ ᱱᱚᱣᱟ ᱫᱚᱼᱼ
ᱦᱮᱸ ᱛᱟᱨᱯᱚᱨᱮ ᱥᱤᱧ ᱵᱮᱲᱟ ᱫᱚ ᱱᱟᱜ ᱠᱷᱟᱱᱼᱼ
ᱦᱳᱭ ᱡ ᱡᱟᱨᱟᱜ ᱠᱟᱹᱢᱤ ᱦᱚᱸ ᱛᱟᱦᱮᱱ ᱜᱮᱭᱟ ᱟᱢ ᱡᱮᱢᱚᱱᱮᱢ ᱞᱟᱹᱭᱮᱜᱼᱟ ᱯᱟᱲᱦᱟᱜ ᱠᱟᱱᱟᱢ᱾
ᱦᱮᱸᱮᱸ
ᱯᱟᱲᱦᱟᱣ ᱠᱟᱛᱮ ᱵᱟᱹᱜᱤ ᱠᱟᱛᱮ ᱡᱩᱫᱤ ᱯᱟᱨᱴ ᱴᱟᱭᱤᱢᱢ ᱠᱚᱨᱟᱣᱮᱫ ᱠᱷᱟᱱ ᱚᱱᱟ ᱦᱚᱸᱛᱚ ᱱᱟᱯᱟᱭ ᱜᱮ,
ᱦᱮᱸ ᱟᱫᱚ ᱱᱟᱜ ᱠᱷᱟᱱ ᱥᱚᱢᱚᱭ ᱡᱚᱠᱷᱚᱱ ᱧᱟᱢᱚᱜ ᱯᱷᱨᱤ ᱴᱟᱭᱤᱢ ᱱᱚᱸᱰᱮ ᱫᱚ ᱱᱟᱜ ᱠᱷᱟᱱ ᱠᱚᱨᱟᱣ ᱦᱩᱭᱩᱜ ᱜᱮᱭᱟ ᱵᱟᱝ ᱫᱚ ᱵᱟᱝ
ᱚᱻ
ᱱᱚᱣᱟ ᱥᱟᱶᱛᱮ ᱟᱨᱚ ᱮᱴᱟᱜ ᱠᱟᱹᱢᱤ ᱠᱚ ᱢᱮᱱᱟᱜ ᱟᱛᱚ ᱠᱤᱪᱷᱩ ᱜᱟᱱ᱾
ᱚ ᱟᱪᱪᱷᱟ ᱟᱪᱷᱟ᱾
ᱱᱚᱣᱟ ᱫᱚ ᱤᱧ ᱫᱚ ᱠᱟᱹᱴᱤᱡ ᱠᱷᱩᱵ ᱠᱚᱢᱤᱧ ᱠᱚᱨᱟᱣ ᱜᱮᱭᱟ ᱱᱚᱣᱟ ᱫᱚ ᱟᱫᱚ᱾ ᱡᱚᱦᱚ ᱠᱟᱹᱴᱤᱡ ᱥᱩᱢᱚᱭᱤᱧ ᱧᱟᱢᱟ ᱛᱚᱠᱷᱚᱱ ᱮᱴᱟᱜ ᱤᱧ ᱠᱟᱹᱢᱤ ᱜᱮᱮᱭᱟ᱾ ᱟ ᱫᱚᱼᱼ
ᱟᱪᱪᱷᱟ ᱟᱪᱪᱷᱟ᱾
ᱟᱫᱚ ᱱᱟᱣᱟ ᱱᱟᱣᱟ ᱜᱮᱤᱭᱟᱹ ᱛ ᱥᱮ ᱯᱳᱞ ᱯᱭᱞ
ᱤᱧ ᱦᱮ ᱯᱳᱞᱩ ᱢᱟᱱᱮᱼᱼ
ᱵᱞᱩ
ᱮᱱᱟ ᱥᱮᱛᱟᱜ ᱵᱮᱲᱟ ᱢᱤᱫ ᱦᱚᱲᱚᱲ ᱛᱟᱦᱮᱸᱱᱟ ᱟᱨ ᱱᱤᱭ ᱠᱚᱨᱟᱣ ᱮᱫᱟ᱾
ᱦᱮᱸ
ᱱᱤᱭᱟᱹ ᱜᱮᱛᱤᱧ ᱯᱭᱟ ᱯᱮ ᱱᱚᱢᱵᱚᱨ ᱠᱚᱞᱼᱼ ᱵᱟᱝ ᱵᱟᱝ ᱯᱮᱢᱮᱱᱴ ᱨᱮᱱᱟᱜ ᱚᱱᱟ ᱯᱷᱚᱨᱚᱢ ᱠᱚᱫᱚ ᱮᱠᱷᱚᱱᱳ ᱟᱹᱣᱨᱤᱧ ᱯᱷᱤᱞᱟᱯᱼᱟ᱾
ᱚᱱᱟ ᱦᱩᱭᱩᱜᱼᱟ ᱠᱷᱟᱱ ᱤᱧ ᱞᱟᱹᱭᱫᱟᱹᱧ ᱢᱟᱱᱮ ᱢᱤᱱᱤᱢᱟᱢ ᱟᱢ ᱢᱟᱱᱮᱼᱼ ᱢᱟᱱᱮ ᱫᱚᱥ ᱫᱤᱱ ᱛᱮ ᱵᱷᱟᱜᱮ ᱧᱚᱜ ᱢᱟᱱᱮ ᱠᱚᱨᱟᱣ ᱢᱮ ᱤᱧ ᱞᱟᱹᱭᱫᱟᱹᱧ ᱢᱟᱱᱮ ᱢᱟᱱᱮ ᱰᱷᱮᱨ ᱧᱚᱜ ᱠᱚᱨᱟᱣ ᱠᱟᱜ ᱢᱮᱼᱼ
ᱚ ᱫᱚᱥ ᱫᱤᱱ ᱢᱚᱫᱮᱼᱼ
ᱮᱰᱮᱠᱷᱟᱱ ᱯᱩᱭᱥᱟ ᱦᱮᱸ ᱫᱚᱥ ᱫᱤᱱ ᱫᱚᱥ ᱫᱤᱱ ᱵᱟᱨᱚ ᱫᱤᱱ ᱢᱚᱫᱽᱫᱷᱮ ᱨᱮ ᱠᱚᱨᱟᱣ ᱠᱟᱜ ᱢᱮ᱾ ᱮᱸᱰᱮ ᱠᱷᱟᱱᱮ ᱰᱷᱮᱨ ᱧᱚᱜ ᱦᱩᱭᱩᱜ ᱛᱟᱢ ᱯᱚᱭᱥᱟ ᱢᱟᱱᱮ ᱠᱩᱤᱴᱤ ᱜᱟᱱ ᱠᱚᱨᱟᱣ ᱠᱟᱜ ᱢᱮ ᱰᱷᱮᱨ ᱧᱚᱜ᱾ ᱠᱩᱲᱤ ᱟᱢ ᱫᱤᱫᱤ ᱛᱤᱱᱟᱹ ᱮᱢ ᱠᱚᱨᱟᱣ ᱫᱟᱲᱮᱭᱟᱜᱼᱟ᱾
ᱚ ᱢᱟᱱᱮ ᱠᱚᱞ ᱟᱫᱚ ᱥᱚᱯᱛᱟᱦᱮ ᱛᱤᱱ ᱫᱤᱱ ᱜᱟᱱᱼᱼ ᱠᱚ ᱮᱢᱚᱜᱼᱟ ᱠᱚᱞ ᱢᱟᱱᱮ ᱩᱱᱠᱩ ᱦᱚᱸᱛᱚ ᱴᱨᱟᱠᱥ ᱩᱱᱟᱹᱜ ᱵᱟᱝ ᱠᱚ ᱮᱢᱚᱜ ᱜᱮᱭᱟ᱾
ᱵᱟᱝ ᱴᱟᱥ ᱠᱚ ᱮᱢᱚᱜᱼᱟ ᱯᱩᱨᱟᱹ ᱴ ᱯᱩᱨᱟᱹᱚᱜ ᱟᱢ ᱚᱱᱟ ᱟᱢᱟᱜ ᱦᱤᱛ ᱯᱮ ᱮᱢ ᱠᱚᱢᱯᱞᱤᱴ ᱠᱟᱫᱟ ᱵᱟᱝ?
ᱦᱮᱸ
ᱯᱮᱭᱟᱟᱢ ᱵᱩᱡᱷᱟᱹᱣ ᱠᱟᱫᱟ ᱵᱟᱝ ᱢᱟᱱᱮ ᱯᱮᱭᱟ ᱦᱩᱭᱩᱜ ᱛᱟᱢᱟ ᱤᱱᱟᱹ ᱦᱤᱞᱳᱜ ᱥᱮ ᱯᱚᱱᱭᱟ ᱦᱩᱭᱩᱜ ᱛᱟᱢᱟ᱾
ᱟᱨ ᱯᱩᱨᱼᱼ ᱤᱧ ᱫᱚ ᱯᱩᱨᱟᱹ ᱠᱚᱞᱤᱝ ᱞᱤᱧ ᱮᱢᱟᱢ ᱟᱠᱟᱱᱟ ᱴᱟᱠ ᱫᱚ ᱮᱠᱷᱚᱱ ᱟᱹᱣᱨᱤᱧ ᱠᱚᱢᱯᱞᱤᱤᱴᱟ ᱢᱤᱫ ᱴᱟᱝ ᱦᱚᱸ
ᱦᱮᱸ ᱟᱢ ᱛᱤᱱᱟᱹᱜ ᱮᱢ ᱠᱚᱞ ᱠᱟᱜ ᱚᱱᱟ ᱞᱟᱹᱭᱧ ᱢᱮ ᱟᱢ ᱛᱤᱱᱟᱹᱜ ᱮᱢ ᱠᱚᱞ ᱠᱟᱜ ᱠᱚᱣᱟ ᱚᱱᱟ ᱞᱟᱹᱭᱧ ᱢᱮ?
ᱚᱱᱟᱫᱚ ᱛᱮᱦᱮᱧ ᱫᱚ ᱥᱮᱛᱟᱜ ᱠᱷᱚᱱ ᱯᱮ ᱱᱚᱢᱵᱚᱨ ᱠᱚᱞ ᱪᱟᱜ ᱠᱟᱱᱟ᱾
ᱚ ᱯᱮ ᱱᱚᱢᱵᱚᱨ ᱵᱟᱝ?
ᱦᱩᱸ
ᱢᱟᱱᱮ ᱟᱢ ᱢᱚᱬᱮ ᱜᱚᱴᱟᱝ ᱡᱩᱫᱤᱢ ᱠᱚᱢᱯᱤᱭᱩᱴᱟ ᱟᱨᱚ ᱫᱚᱥᱴᱤᱜ ᱛᱟᱢᱟ ᱵᱩᱡᱫᱟᱢ ᱚᱱᱠᱟᱟᱜ ᱛᱟᱢᱟ ᱵᱟᱹᱲᱛᱤ ᱪᱟᱞᱟᱜᱼᱟ
ᱳ ᱢᱚᱬᱮ ᱜᱚᱴᱮᱡ ᱠᱚᱢᱯᱤᱞᱴ ᱞᱮᱟᱜ ᱠᱷᱟᱱ ᱢᱚᱬᱮ ᱦᱚᱲᱤᱧ ᱠᱚᱞ ᱯᱩᱨᱟᱹᱣᱚ ᱠᱷᱟᱱ ᱟᱨᱦᱚᱸ ᱢᱚᱬᱮ ᱦᱚᱲᱟᱜ ᱠᱚᱞ ᱤᱧ ᱧᱟᱢᱟ
ᱦᱮᱸ ᱟᱨᱚ ᱟᱨᱚ ᱢᱚᱬᱮ ᱦᱚᱲᱟᱜ ᱡᱩᱫᱤᱢ ᱠᱚᱢᱯᱞᱤᱴᱟ ᱟᱨᱚ ᱯᱚᱱᱨᱚᱴᱤᱜ ᱟᱨᱚ ᱡᱩᱫᱤ ᱯᱚᱱᱨᱚᱴᱤᱢ ᱥᱟᱵᱢᱤᱴ ᱠᱮᱫᱟ ᱟᱨᱚ ᱠᱩᱲᱤᱜ ᱱᱚᱜᱼᱚ ᱱᱚᱝᱠᱟ ᱵᱟᱹᱲᱛᱤ ᱪᱟᱞᱟᱜᱼᱟ
ᱚᱻ ᱥᱟᱵᱢᱤᱴ ᱦᱩᱭᱩᱜᱼᱟ
ᱦᱮᱸ ᱢᱟᱱᱮ ᱟᱫᱚᱮ ᱥᱟᱵᱢᱤᱴ ᱢᱟᱱᱮ ᱥᱟᱢᱤᱴ ᱫᱚ ᱵᱟᱭ ᱦᱩᱭᱩᱜᱼᱟ ᱚᱱᱟ ᱠᱚᱞ ᱚᱱᱟ ᱢᱚᱬ ᱜᱚᱴᱟᱝ ᱯᱩᱨᱟ. ᱣ ᱞᱮᱠᱷᱟᱡ ᱟᱡ ᱛᱮᱜᱮ ᱥᱟᱵᱢᱤᱴᱚᱜᱼᱟ ᱟᱡᱛᱮᱜᱮ ᱟᱫᱚ ᱟᱨᱚ ᱵᱟᱹᱲᱛᱤ ᱜᱚᱫᱚᱜᱼᱟ ᱢᱚᱬᱮ ᱜᱚᱴᱟᱝ ᱚᱱᱮ ᱚᱱᱠᱟ
ᱚ ᱟᱪᱪᱷᱟ ᱟᱪᱪᱷᱟ ᱟᱨ ᱡᱚᱠᱷᱚᱱ ᱯᱩᱨᱟᱹᱣ ᱛᱤᱱᱟᱹᱜ ᱜᱟᱱ ᱯᱩᱨᱟᱹᱣ ᱞᱮᱱᱠᱷᱟᱱ ᱫᱚ ᱟᱫᱚ ᱚᱱᱟ ᱵᱮᱝᱠ ᱰᱤ ᱴᱮᱞᱥ ᱠᱚ ᱮᱢᱚᱜ ᱦᱩᱭᱩᱜᱼᱟ ᱚᱱᱟ ᱫᱚ
ᱵᱮᱝᱠ ᱰᱤᱴᱤᱭᱮᱞ ᱫᱚ ᱱᱟᱜ ᱠᱷᱟᱱ ᱢᱟᱱᱮ ᱟᱫᱚ ᱮᱢᱚᱜ ᱟᱠᱚ ᱢᱤᱱᱤᱢᱟᱢ ᱟᱢ ᱫᱚᱥᱴᱤᱜᱟᱱ ᱠᱩᱲᱤ ᱴᱟ ᱜᱟᱱ ᱠᱚᱢᱯᱤᱞᱤᱴ ᱞᱮᱠᱷᱟᱱ ᱮᱢᱚᱜ ᱟᱠᱚ ᱟᱡ ᱛᱮ ᱚᱴᱳᱢᱮᱴᱤᱠ ᱚᱱᱟ ᱫᱚ ᱧᱟᱢᱚᱜᱼᱟ ᱯᱚᱭᱥᱟ ᱟᱫᱚ ᱢᱟᱱᱮ ᱤᱧ ᱞᱟᱹᱭ ᱫᱟᱹᱧ ᱡᱩᱫᱤ ᱠᱩᱲᱤ ᱴᱤᱜᱮᱢ ᱠᱚᱨᱟᱣ ᱵᱷᱮ ᱧᱚᱜ ᱠᱚᱨᱟᱣ ᱢᱮ ᱢᱟᱱᱮ ᱯᱷᱩᱱ ᱠᱚ ᱡᱮᱢᱚᱱ ᱚᱠᱚᱭ ᱦᱚᱸ ᱵᱟᱝ ᱜᱮ ᱢᱟ ᱢᱟᱱᱮ ᱯᱩᱨᱟᱹᱯᱩᱨᱤ ᱨᱮ ᱜᱚᱞᱯᱷᱚᱭ ᱢᱮ᱾ ᱯᱩᱨᱟᱹ ᱯᱩᱨᱤ ᱢᱩᱪᱟᱹᱫ ᱫᱷᱟᱹᱵᱤᱡ ᱜᱚᱞᱯᱷᱚᱭ ᱢᱮ ᱮᱰᱮ ᱠᱷᱟᱱᱮ ᱯᱚᱭᱥᱟᱢ ᱧᱟᱢᱟ ᱵᱟᱠᱷᱟᱱ ᱫᱚ ᱵᱟᱢ ᱧᱟᱢᱟ ᱩᱱᱟᱹᱜ ᱫᱚ ᱢᱟᱱᱮ ᱠᱷᱩᱵ ᱠᱚᱢ ᱧᱟᱢ
ᱚ ᱟᱪᱪᱷᱟ ᱟᱪᱪᱷᱟ ᱟᱫᱚ ᱪᱮᱫ ᱚᱸᱰᱮᱱ ᱟᱯᱮᱨᱮᱱ ᱚᱸᱰᱮ ᱥᱩᱨ ᱠᱚᱨᱮᱱ ᱜᱟᱛᱮ ᱠᱚᱠᱚ ᱠᱚᱨᱟᱣ ᱟᱠᱟᱫᱟ ᱥᱮ ᱟᱢ ᱦᱚᱢ ᱠᱚᱢᱯᱞᱤᱴ ᱠᱟᱫᱟ ᱞᱟᱦᱟᱥᱮᱫ ᱢᱤᱫ ᱥᱚᱯᱛᱜᱟᱱ
ᱤᱧ ᱫᱚᱧ ᱠᱚᱨᱟᱣ ᱞᱮᱫᱟ ᱢᱟᱱᱮ ᱠᱩᱲᱤᱴᱤᱧ ᱠᱚᱨᱟᱣ ᱞᱮᱫᱟ ᱦᱮᱸ ᱟᱫᱚ ᱤᱧ ᱫᱚ ᱵᱷᱟᱜᱮ ᱞᱮᱠᱟ ᱫᱚ ᱵᱟᱹᱧ ᱠᱚᱨᱟᱣ ᱠᱟᱫᱟ ᱠᱤᱪᱷᱩ ᱛᱚᱠᱷᱚᱱ ᱫᱚ ᱢᱟᱱᱮ ᱠᱟᱜ ᱢᱟᱱᱮ ᱡᱟᱦᱟᱸᱭ ᱡᱩᱫᱤ ᱟᱢᱤᱧ ᱠᱚᱞ ᱟᱫ ᱢᱮᱭᱟ ᱟᱢᱟᱜ ᱡᱩᱫᱤᱢ ᱠᱟᱴᱟᱣ ᱠᱟᱫᱟ ᱯᱷᱳᱱ ᱴᱟᱣᱟᱨ ᱵᱟᱭ ᱧᱟᱢᱮᱫ ᱛᱟᱢᱟ ᱟᱫᱚ ᱟᱹᱛᱩ ᱫᱤᱥᱚᱢ ᱦᱚᱲ ᱫᱚ ᱚᱠᱟᱭ ᱫᱚᱧ ᱜᱚᱞᱯᱚ ᱠᱟᱱᱟ ᱛᱚ ᱤᱧ ᱫᱚ ᱴᱟᱣᱟᱨ ᱴᱷᱤᱠ ᱜᱮᱭᱟ ᱦᱮᱸ ᱟᱫᱚ ᱠᱤᱪᱷ ᱜᱟᱱ ᱛᱚ ᱚᱱᱛᱮ ᱴᱟᱣᱟᱨ ᱵᱟᱭ ᱧᱟᱢᱟ ᱟᱹᱛᱩ ᱠᱚᱨᱮ ᱥᱮᱜᱚᱞᱯᱷᱚ ᱠᱟᱱᱟ ᱚᱱᱠᱟᱱ ᱵᱟᱹᱧ ᱪᱤᱱᱦᱟᱹᱣ ᱮᱭᱟ ᱩᱨᱩᱢᱮᱭᱟ ᱟᱫᱚ ᱩᱱᱤ ᱴᱟᱣᱟᱨ ᱵᱟᱭ ᱧᱟᱢᱮᱛᱟᱭ ᱟᱫᱚ ᱠᱟᱴᱟᱣ ᱜᱚᱫᱚᱜ ᱠᱟᱱᱟ ᱯᱷᱳᱱ ᱦᱮᱥᱮ ᱵᱟᱝ ᱟᱫᱚ ᱚᱱᱠᱟ ᱞᱮᱠᱷᱟᱱ ᱫᱚ ᱠᱷᱟᱱ ᱤᱧᱟᱹᱜ ᱴᱟᱥᱠ ᱫᱚ ᱵᱮᱠᱟᱨᱚᱜ ᱠᱟᱱ ᱛᱟᱢᱟ
ᱦᱳᱭ ᱦᱳᱭ ᱦᱳᱭ ᱚᱱᱠᱟᱱ ᱠᱚᱱᱯᱷᱟᱢ ᱦᱚᱲ ᱧᱟᱢ ᱜᱮ ᱢᱩᱥᱠᱤᱞ ᱠᱟᱱᱟ ᱟᱨ ᱱᱤᱡᱮᱨᱥᱚ ᱜᱟᱛᱮ ᱠᱷᱟᱱ ᱫᱚ ᱴᱷᱤᱠ ᱜᱮ
ᱦᱮᱸ ᱱᱤᱭᱟᱹ ᱥᱚᱸᱜᱮᱛᱮ ᱴᱷᱤᱠ ᱜᱮᱭᱟ
ᱦᱚᱸ ᱟᱪᱪᱷᱟ ᱟᱪᱪᱷᱟ ᱚᱱᱟᱜᱮ ᱟᱨ ᱛᱟᱯᱚᱨᱮ ᱦᱳᱭ ᱛᱟ ᱛᱟᱯᱚᱨᱮ ᱡᱮ ᱦᱚᱜ ᱼᱚᱭ ᱱᱚᱭᱮᱥ ᱦᱚᱭᱚᱜ ᱠᱟᱱᱟ ᱦᱚᱜᱼᱚᱭ ᱱᱚᱣᱟ ᱠᱚ ᱵᱮᱥᱤ ᱵᱟᱹᱲᱛᱤ ᱨᱚᱲ ᱠᱚ ᱥᱮ ᱦᱚᱭ ᱠᱚ ᱚᱱᱟ ᱠᱚ ᱞᱟᱹᱭ ᱫᱟᱠᱚ ᱥᱮ ᱪᱮᱫ ᱮᱱᱟᱝ ᱡᱩᱢ ᱨᱤᱧ ᱵᱚᱞᱚ ᱞᱮᱱᱟ ᱜᱩᱜᱩᱞ ᱤᱭᱟᱹᱨᱮ ᱞᱟᱹᱭ ᱫᱟᱠᱚ ᱚᱱᱟ ᱠᱚᱦᱚᱸ ᱥᱮ ᱪᱮᱫ ᱵᱟᱹᱛᱤᱞᱚᱜᱼᱟ
ᱦᱮᱸ ᱚᱱᱟ ᱠᱚᱫᱚ ᱵᱟᱹᱛᱤᱞᱚᱜᱼᱟ ᱡᱟᱦᱟ ᱨᱚᱲ ᱠᱟᱱᱟ ᱚᱱᱟ ᱠᱚᱜᱮ ᱥᱮ ᱚᱱᱟ ᱯᱩᱨᱟ. ᱠᱮᱱᱥᱮᱞ ᱩᱛᱟᱹᱨᱚᱜ ᱟ ᱥᱮ ᱪᱮᱫ
ᱠᱮᱱᱥᱮᱞ ᱩᱛᱟᱹᱨᱚᱜᱼᱟ ᱠᱚᱞᱴᱟᱜ ᱜᱮ ᱠᱮᱱᱥᱮᱞᱚᱜᱼᱟ ᱢᱚᱱᱮ ᱦᱚᱭ ᱚᱱᱟ ᱚᱱᱠᱟ ᱫᱷᱟᱨᱟ ᱜᱤᱧ ᱵᱩᱡᱷᱟᱹᱣ ᱠᱮᱫ ᱦᱮᱸ ᱦᱮᱸ
ᱡᱩᱫᱤ ᱡᱟᱦᱟᱸᱭ ᱵᱟᱡᱟᱨ ᱨᱮ ᱜᱚᱞᱯᱚ ᱠᱟᱱᱟ ᱩᱱᱤ ᱜᱟᱹᱰᱤ ᱥᱟᱰᱮ ᱠᱟᱱᱟ ᱚᱱᱠᱟ ᱫᱚ ᱵᱟᱠᱚ ᱮᱠᱥᱮᱯ ᱟ
ᱩᱸ ᱦᱩᱸᱜ ᱩ ᱦᱩᱸᱜ
ᱳ ᱦᱮᱛᱳ ᱡᱮ ᱵᱟᱝ ᱱᱤᱛᱚᱜ ᱟᱞᱟᱝ ᱜᱚᱞᱯᱚ ᱠᱟᱱᱟ ᱠᱟᱹᱴᱤᱡ ᱚᱱᱟ ᱵᱮᱠᱜᱨᱟᱩᱱᱰ ᱨᱮ ᱠᱟᱴᱤᱡ ᱢᱤᱭᱩᱡᱤᱠ ᱮ ᱟᱸᱡᱚᱜ ᱠᱟᱱᱟ ᱥᱮᱨᱮᱧ ᱫᱟ ᱚᱱᱟ ᱫᱚ ᱩᱱᱟᱹᱜ ᱫᱚ ᱵᱟᱠᱚ ᱦᱤᱥᱟᱹᱵᱽᱼᱟ ᱚᱱᱟ ᱡᱮᱦᱮᱛᱩ ᱱᱚᱭᱟ ᱟᱹᱰᱤ ᱥᱟᱺᱜᱤᱧ ᱨᱮ ᱥᱮᱰᱮ ᱠᱟᱱᱟ ᱟᱹᱰᱤ ᱥᱟᱺᱜᱤᱧ ᱨᱮ ᱡᱩᱫᱤ ᱥᱩᱨ ᱨᱮ ᱠᱟᱹᱴᱤᱡ ᱟᱞᱟᱝ ᱨᱚᱲᱮᱜ ᱡᱩᱫᱤ ᱫᱟᱱᱟᱝ ᱠᱚᱜᱼᱟ ᱾ ᱮᱸᱰᱮ ᱠᱷᱟᱱ ᱫᱚ ᱵᱟᱝ ᱪᱤᱠᱟᱹ ᱡᱚᱜᱼᱟ ᱾
ᱟᱪᱪᱷᱟ ᱟᱪᱪᱷᱟ ᱟᱪᱷᱟ ᱾
ᱦᱩᱸ ᱾ ᱤᱧᱦᱚᱸ ᱱᱤᱭᱟᱹ ᱵᱟᱨ ᱱᱚᱜᱼᱚᱭ ᱢᱚ ᱢᱚᱬᱮ ᱥᱚ ᱴᱟᱠᱟᱧ ᱧᱟᱢ ᱠᱮᱫᱟ ᱛᱮᱦᱮᱧ ᱜᱮ, ᱡᱟᱫᱚᱼᱼ ᱵᱟᱹᱧ ᱠᱚᱨᱟᱣᱫᱟ ᱥᱮᱨᱚᱠᱚᱢ ᱫᱚ ᱾
ᱟᱪᱪᱷᱟ ᱢᱚᱬᱮ ᱥᱚ ᱴᱟᱠᱟ ᱢᱟᱱᱮ ᱪᱮᱫ ᱞᱮᱠᱟ ᱠᱟᱛᱮ ᱩᱭᱤᱫᱽᱰᱨᱚᱭᱮᱫᱟᱢ ᱚᱱᱟ ᱫᱚ?
ᱩᱭᱤᱫᱽᱰᱨᱚ ᱫᱚ ᱦᱩᱭᱩᱜ ᱠᱟᱱᱟ ᱱᱚᱜᱼᱚ ᱯᱮᱢᱮᱱᱴ ᱚᱯᱥᱮᱱ ᱦᱤᱡᱩᱜᱼᱟ, ᱦᱮᱸ ᱚᱸᱰᱮ ᱟᱢ ᱵᱮᱝᱠ ᱰᱤᱴᱮᱞᱥ ᱮᱢ ᱵᱟᱲᱟᱭᱛᱟᱢᱟ ᱾ ᱵᱟᱠᱷᱟᱡ ᱟᱢᱟᱜ ᱜᱩᱜᱳᱞ ᱯᱮ, ᱯᱷᱳᱱ ᱯᱮ ᱾
ᱚ ᱟᱫᱚ ᱯᱷᱳᱱ ᱯᱮ ᱨᱮᱱᱟᱜ ᱫᱚ ᱱᱟᱢᱵᱟᱨ ᱥᱮ ᱤᱭᱩ ᱯᱟᱭ ᱤᱭᱩᱼᱼ ᱤᱭᱩ ᱯᱤ ᱟᱭ ᱰᱤ ᱮᱢ ᱦᱩᱭᱩᱜᱼᱟ?
ᱤᱭᱩ ᱯᱤ ᱟᱭᱰᱤ ᱚᱱᱟᱫᱚ ᱤᱭᱩ ᱯᱤ ᱟᱭᱰᱤ ᱾
ᱚ ᱚᱸᱰᱮ ᱚᱱᱟᱢ ᱮᱢ ᱞᱮᱠᱷᱟᱱ ᱜᱮᱼᱺ
ᱦᱮᱸ, ᱚᱱᱟᱢ ᱮᱢ ᱞᱮᱠᱷᱟᱱ ᱜᱮ ᱟᱡ ᱛᱮᱜᱮ ᱚᱴᱳᱢᱮᱴᱼᱼ ᱦᱮᱸ ᱡᱟᱦᱟᱸᱭᱟᱜ ᱛᱮᱜᱮ ᱜᱟᱱᱚᱜ ᱚᱲᱟᱜ ᱦᱚᱲᱟᱜ ᱛᱮᱦᱚᱸ ᱵᱟᱹᱱᱩᱜᱼᱟ ᱡᱚᱛᱚᱣᱟᱜ ᱜᱮ ᱚᱱᱠᱟ ᱚᱯᱥᱮᱱ ᱢᱮᱱᱟᱜᱼᱟ, ᱡᱚᱛᱚ ᱦᱚᱲᱟᱜ ᱜᱮ ᱡᱟᱦᱟᱸᱭ ᱜᱮᱢ ᱠᱚᱨᱟᱣᱟ ᱾
ᱚ ᱾
ᱟᱫᱚ ᱩᱱᱤᱭᱟᱜ ᱧᱩᱛᱩᱢ ᱚᱞ ᱠᱮᱫ ᱛᱟᱭ ᱵᱮᱸᱜᱟᱱ ᱨᱮᱱᱟᱜ ᱪᱮᱫ ᱧᱩᱛᱩᱢ ᱛᱟᱭ ᱩᱱᱤᱭᱟᱜ ᱧᱩᱛᱩᱢ ᱪᱮᱫ ᱛᱮ ᱢᱮᱱᱟᱜ ᱛᱟᱭ ᱤᱭᱩ ᱯᱤ ᱟᱭᱰᱤᱼᱼ ᱦᱩᱭᱩᱜᱼᱟ ᱱᱚᱰᱮ ᱜᱮ ᱦᱤᱡᱩᱜᱼᱟ ᱯᱩᱨᱟᱹ ᱯᱚᱭᱥᱟ ᱦᱤᱡᱩᱜᱼᱟ ᱛᱤᱱᱟᱹᱜ ᱯᱚᱭᱥᱟᱢ ᱧᱟᱢ ᱟᱠᱟᱫᱟ ᱾
ᱟᱪᱪᱷᱟ ᱟᱪᱪᱷᱟ ᱟᱫᱚᱧ ᱞᱟᱹᱭᱫᱟ ᱪᱮᱫᱠᱟ ᱢᱟᱱᱮ ᱤᱧᱟᱹᱜ ᱧᱩᱛᱩᱢ ᱫᱚ ᱟᱞᱟᱫᱟ ᱟᱨ ᱡᱟᱦᱟᱸᱭᱟᱜ ᱯᱷᱳᱱ ᱯᱮᱼᱼ ᱩᱱᱤᱭᱟᱜ, ᱩᱱᱤᱭᱟᱜ ᱧᱩᱛᱩᱢ ᱡᱩᱫᱤᱧ ᱮᱢ ᱠᱷᱟᱱᱼᱼ ᱵᱮᱝ ᱵᱮᱝ ᱨᱮᱱᱟᱜ ᱤᱭᱩ ᱯᱤ ᱟᱭ ᱟᱭᱰᱤ ᱡᱩᱫᱤ ᱮᱢᱟᱭ ᱩᱱᱤᱭᱟᱜ ᱜᱮ ᱧᱩᱛᱩᱢᱤᱧ ᱮᱢᱟ ᱛᱟᱭᱛᱚ ᱾
ᱦᱮᱸ ᱦᱮᱸ ᱮᱠᱫᱚᱢ ᱮᱠᱫᱚᱢ ᱚᱝᱠᱟ ᱚᱞ ᱦᱳᱭᱩᱜᱼᱟ ᱯᱩᱨᱟᱹ ᱾ ᱵᱟᱠᱷᱟᱡ ᱫᱚ ᱩᱱᱤ ᱵᱟᱠᱷᱟᱡ ᱪᱤᱠᱟᱹ ᱛᱮᱠᱚ ᱵᱩᱡᱮᱭᱟ ᱚᱠᱚᱭᱟᱜ ᱤᱭᱟᱹ ᱠᱟᱱᱟ ᱦᱮᱸ ᱥᱮ ᱾ ᱚᱱᱠᱟ ᱛᱟ ᱠᱤᱱᱛᱩ ᱚᱱᱟ ᱱᱤᱭᱮ ᱠᱟᱹᱴᱤᱡ ᱠᱤᱪᱷᱩᱢ ᱠᱩᱞᱤ ᱠᱚᱢ ᱵᱩᱡᱽ ᱫᱟᱢ ᱤᱧᱟᱹᱜ ᱢᱚᱛᱤᱧ ᱞᱟᱹᱭᱟ ᱾
ᱟᱪᱪᱷᱟ ᱟᱪᱪᱷᱟ ᱟᱪᱪᱷᱟ, ᱡᱚᱠᱷᱚᱱ ᱚᱯᱥᱮᱱ ᱦᱤᱡᱩᱜᱼᱟ ᱛᱚᱠᱷᱚᱱ ᱢᱟᱼᱼ ᱜᱩ ᱜᱩ ᱩᱱᱠᱩ ᱤᱡᱮᱨ ᱡᱩᱢ ᱨᱮ ᱵᱚᱞᱚ ᱦᱩᱭᱩᱜᱼᱟ ᱢᱤᱴ ᱨᱤᱧᱼᱼ ᱮᱴᱮᱱ ᱜᱤᱭᱟᱹᱧ ᱢᱟᱥᱮ, ᱥᱮᱛᱟᱜ ᱟᱹᱭᱩᱵ ᱦᱩᱭᱩᱜ ᱠᱟᱱᱟ ᱛᱚ ᱾ ᱮ ᱚᱯᱥᱮᱱ ᱦᱮᱡ ᱞᱮᱱᱠᱷᱟᱱ ᱫᱚ, ᱦᱳᱭ ᱦᱳᱭ ᱾
ᱱᱟᱢᱵᱟᱨ ᱠᱚ ᱢᱮᱱᱟᱜᱼᱟ ᱛᱚ ᱴᱷᱮᱱᱥᱮᱱ ᱚᱱᱟ ᱫᱚ ᱪᱤᱱᱛᱟᱹ ᱵᱟᱹᱱᱩᱜ ᱩᱭᱦᱟᱹᱨ ᱵᱟᱱᱟᱜ ᱩᱱᱠᱩ ᱠᱩᱞ ᱞᱮᱠᱷᱟᱱ ᱜᱮ ᱦᱩᱭᱩᱜᱼᱟ ᱾ ᱩᱱᱟᱹᱜ ᱫᱚ ᱵᱟᱝ ᱜᱮᱭᱟ ᱾ ᱦᱩᱸ ᱵᱟᱸᱧ ᱟᱫᱚ ᱚᱱᱟᱜᱤᱧ ᱞᱟ. ᱭ ᱫᱟ ᱰᱷᱮᱨ ᱧᱚᱜ ᱴᱟᱥᱠ ᱯᱩᱨᱟᱹᱣ ᱠᱟᱜ ᱢᱮ ᱚᱸᱰᱮ ᱰᱷᱮᱨ ᱧᱚᱜ ᱯᱚᱭᱥᱟ ᱦᱩᱭᱩᱜ ᱛᱟᱢᱟ ᱮᱸᱰᱮᱠᱷᱟᱱ ᱦᱮᱸ ᱥᱮ ᱪᱮᱫ ᱾
ᱚ, ᱟᱫᱚ ᱛᱤᱱ ᱛᱤᱱ ᱠᱚᱨᱮ ᱟᱢ ᱫᱚ ᱯᱷᱤᱨᱤᱢ ᱛᱟᱸᱦᱮᱱᱟ ᱵᱮᱥᱤ?
ᱤᱧ ᱫᱚ ᱯᱷᱤᱨᱤᱧ ᱛᱟᱸᱦᱮᱱ ᱜᱮᱭᱟ ᱮᱱᱠᱷᱟᱱ ᱤᱧ ᱫᱚ ᱢᱟᱱᱮ ᱮᱴᱟᱜ ᱟᱨᱚᱧ ᱠᱟᱹᱢᱤ ᱜᱮᱭᱟ ᱛᱚ ᱤᱧᱦᱚᱸ ᱢᱟᱱᱮ ᱱᱚᱝᱠᱟ ᱤᱧᱦᱚᱸ ᱞᱮᱯᱴᱚᱯ ᱠᱚᱛᱤᱧ ᱠᱟᱹᱢᱤ ᱜᱮᱭᱟ ᱟᱨ ᱾ ᱮᱴᱟᱜ ᱠᱟᱹᱢᱤ ᱫᱚ ᱛᱮᱦᱮᱧ ᱛᱤᱧ ᱚᱝᱠᱟ ᱜᱮ ᱤᱧᱦᱚᱸ, ᱡᱮᱢᱚᱱ ᱱᱚᱣᱟᱧ ᱠᱟᱹᱢᱤ ᱠᱟᱱᱟ ᱚᱱᱟ ᱦᱚᱸ ᱚᱱᱠᱟᱱᱟᱜ ᱠᱟᱹᱢᱤ ᱠᱟᱱᱟ ᱯᱷᱨᱤᱞᱮᱱᱥ ᱨᱮᱧ ᱠᱟᱹᱢᱤ ᱚᱝᱠᱟ ᱦᱚᱸ ᱾
ᱚ ᱦᱚ ᱟᱪᱪᱷᱟ ᱟᱪᱪᱷᱟ, ᱯᱷᱤᱱᱮᱞᱥᱤᱞ ᱚᱱᱟ ᱠᱚᱨᱮ ᱫᱚ ᱟᱫᱚ ᱪᱮᱫᱼᱼ ᱪᱮᱫᱠᱟ ᱥᱟᱨᱟᱫᱤᱱ ᱜᱮ ᱴᱟᱭᱤᱢ ᱮᱢ ᱦᱩᱭᱩᱜᱼᱟ ᱥᱮ ᱪᱮᱫᱠᱟ ᱜᱷᱚᱱ ᱪᱮᱫᱠᱟ?
ᱢᱟᱱᱮ ᱟᱢ ᱪᱮᱫᱠᱟ ᱴᱟᱭᱤᱢᱮᱢ ᱮᱢᱟ ᱚᱱᱠᱟ ᱯᱚᱭᱥᱟ, ᱚᱱᱟ ᱦᱩᱭᱩᱜ ᱠᱟᱛᱷᱟ ᱠᱟᱱᱟ ᱚᱱᱟ ᱯᱷᱤᱨᱮᱥᱼᱼ ᱠᱟᱹᱢᱤ ᱫᱚ ᱚᱝᱠᱟᱼᱼ ᱵᱩᱡᱽᱫᱟᱢ, ᱢᱟᱱᱮ ᱟᱢ ᱪᱤᱠᱟ ᱴᱟᱭᱤᱢ, ᱦᱮᱸᱼᱼ ᱢᱟᱱᱮ ᱯᱷᱨᱤ ᱯᱷᱨᱤ ᱴᱟᱭᱤᱢ ᱨᱮᱢ ᱡᱟᱦᱟᱸᱢ ᱠᱟᱹᱢᱤ ᱫᱟᱲᱮᱭᱟᱜᱼᱟ, ᱦᱮᱸ ᱦᱮᱸ ᱴᱟᱲᱤᱢᱼᱼ ᱠᱟᱹᱢᱤ ᱦᱩᱭᱩᱜᱼᱟ ᱴᱟᱭᱤᱢ ᱮᱢ ᱠᱟᱛᱮᱜ ᱠᱟᱹᱢᱤ ᱦᱩᱭᱩᱜᱼᱟ, ᱡᱮᱢᱚᱱ ᱟᱵᱚ ᱡᱮᱢ ᱱᱚᱜ ᱱᱟ ᱠᱟᱹᱢᱤ ᱠᱟᱱᱟ ᱚᱱᱟ ᱫᱚ ᱯᱷᱨᱤᱞᱮᱱᱥᱤᱝ ᱠᱟᱹᱢᱤ ᱠᱟᱱᱟ, ᱦᱮᱸ ᱥᱮ ᱵᱟᱝ ᱦᱮᱸ? ᱟᱱᱮ ᱯᱟᱨᱴ ᱴᱟᱭᱤᱢ ᱢᱟᱱᱮ ᱯᱟᱨᱴ ᱴᱟᱭᱤᱢ ᱠᱟᱱᱟ, ᱦᱮᱸ ᱥᱮ ᱵᱟᱝ? ᱢᱟᱱᱮ ᱡᱟᱦᱟᱸ ᱛᱤᱨᱮ ᱥᱚᱢᱚᱭ ᱵᱚᱱ ᱧᱟᱢᱟ ᱩᱱ ᱨᱮᱜᱮ ᱡᱩᱫᱤ ᱟᱢ ᱡᱩᱫᱤ ᱱᱚᱣᱟ ᱡᱩᱫᱤ ᱯᱷᱩᱞ ᱴᱟᱭᱤᱢ ᱠᱚᱨᱟᱣᱟ, ᱢᱟᱱᱮ ᱥᱟᱨᱟ ᱜᱷᱟᱹᱲᱤᱡ ᱟᱢ ᱡᱚᱢ ᱧᱩ ᱵᱟᱹᱜᱤ ᱠᱟᱛᱮᱜ ᱡᱩᱫᱤ ᱱᱚᱣᱟᱜᱮ ᱱᱚᱣᱟ ᱪᱮᱛᱟᱱ ᱨᱮᱜᱮ ᱥᱚᱵ ᱥᱚᱥᱚᱭ ᱟᱫ ᱢᱟᱱᱮᱢ ᱪᱚᱨᱪᱟᱭᱟ ᱮᱸᱰᱮ ᱠᱷᱟᱱ ᱟᱢᱟᱜ ᱫᱷᱮᱨ
ᱦᱮᱸ, ᱦᱳᱭ ᱦᱳᱭ ᱦᱳᱭ ᱦᱳᱭ ᱦᱳᱭ᱾
ᱟᱫᱚ ᱟᱫᱚ ᱠᱤᱪᱷᱩ ᱦᱚᱲ ᱫᱚ ᱡᱷᱚᱛᱚ ᱦᱚᱲ ᱥᱚᱢᱚᱭ ᱫᱚ ᱚᱱᱮ ᱵᱟᱠᱚ ᱮᱢ ᱵᱟᱲᱮᱭᱟᱜᱼᱟ, ᱦᱮᱸ ᱥᱮ ᱵᱟᱝ? ᱠᱟᱹᱢᱤ ᱠᱚ ᱢᱮᱱᱟᱜ-ᱟ᱾ ᱠᱤᱪᱷᱩ ᱠᱤᱪᱷᱩ ᱢᱤᱫ ᱜᱷᱟᱹᱲᱤᱡ ᱜᱮ ᱥᱚᱢᱚᱭᱮᱢ ᱵᱟᱲᱮᱜ-ᱟ, ᱦᱮᱸ ᱥᱮ ᱵᱟᱝ?
ᱦᱳᱭ, ᱦᱚᱸᱜᱼᱚᱭ ᱡᱮᱢᱚᱱ ᱟᱞᱮ ᱚᱲᱟᱜ ᱦᱚᱸ ᱤᱧ ᱤᱧᱟᱹᱜ ᱠᱟᱛᱷᱟ ᱜᱤᱧ ᱞᱟᱹᱭᱫᱟ᱾ ᱱᱚᱜᱼᱚᱭ ᱤᱥᱤᱱ ᱵᱟᱥᱟᱝ ᱥᱮᱛᱟᱜ ᱵᱮᱲᱟ ᱦᱚᱸ, ᱟᱭᱩᱵ ᱵᱮᱲᱟ ᱦᱚᱸ, ᱚᱡᱚᱜ ᱜᱤᱰᱤ ᱮᱸ ᱱᱚᱛᱮ ᱜᱤᱫᱽᱨᱟᱹ ᱠᱚ ᱥᱟᱢᱴᱟᱣ ᱠᱟᱛᱮᱫ ᱡᱟᱝ ᱦᱩᱰᱝ ᱜᱮ ᱢᱟᱱᱮ ᱩᱸ ᱚᱱᱟ ᱛᱟᱞᱟᱨᱮ ᱥᱢᱚᱭᱤᱧ ᱧᱟᱢ ᱫᱟ, ᱟᱫᱚ ᱦᱚᱸᱜ-ᱚᱭ ᱮᱢ ᱞᱟᱹᱭᱟᱹᱤᱧ ᱠᱟᱱᱟ ᱢᱟᱱᱮ ᱵᱤᱥᱤ ᱧᱚᱜ ᱤᱧ ᱯᱷᱳᱱᱟ ᱜᱟᱯᱟ ᱠᱷᱚᱱᱟᱜ ᱫᱚ᱾
ᱦᱚᱭ ᱵᱮᱥᱤ ᱧᱚᱜ ᱠᱚᱞ ᱢᱮ, ᱤᱧ ᱡᱚᱢ ᱠᱚᱞ ᱫᱟᱲᱮᱭᱤᱧᱟ ᱟᱫᱚ᱾ ᱤᱧ ᱦᱚᱢ ᱠᱚᱞ ᱫᱟᱲᱮᱭᱤᱧᱟ ᱢᱚᱬᱮ ᱫᱷᱟᱣ ᱟᱞᱟᱝ ᱨᱚᱯᱚᱲ ᱜᱟᱱᱚᱜ ᱛᱟᱞᱟᱝᱟ ᱱᱟᱠᱷᱟᱱ, ᱦᱮᱸ ᱥᱮ ᱪᱮᱫ?
ᱦᱮᱸ ᱦᱮᱸ᱾
ᱢᱚᱬᱮ ᱫᱷᱟᱣ ᱱᱟᱠᱷᱟᱱᱤᱧ ᱠᱚᱞ ᱫᱟᱲᱮᱭᱤᱧᱟᱢ, ᱦᱤᱛᱚᱜ ᱢᱤᱫ ᱫᱷᱟᱣ ᱦᱩᱭ ᱮᱱᱟ ᱟᱨ ᱡᱩᱡᱩᱢ ᱢᱚᱱᱮ ᱠᱷᱟᱱ ᱠᱚᱞ ᱫᱟᱲᱮᱭᱤᱧᱟᱢ ᱟᱫᱚ ᱤᱧᱦᱚᱸ ᱢᱟᱱᱮ ᱛᱳᱜ ᱯᱷᱤᱨᱤ ᱜᱤᱭᱤᱧ ᱦᱤᱛᱚᱜ ᱫᱚ ᱟᱫᱚ ᱦᱤᱛᱳᱜ ᱫᱚ ᱧᱤᱫᱟᱹ ᱵᱮᱲᱟ ᱜᱮ ᱵᱤᱥᱤ ᱯᱷᱤᱨᱤᱧ ᱛᱟᱦᱮᱱ ᱜᱮᱭᱟ, ᱟᱨᱚ ᱠᱟᱹᱢᱤ ᱢᱮᱱᱟᱜ ᱛᱤᱧᱟ ᱵᱤᱥᱤ ᱜᱷᱟᱲᱤᱡ ᱫᱚ ᱵᱤ ᱯᱷᱤᱨᱤ ᱵᱟᱹᱧ ᱛᱟᱦᱮᱱᱟ᱾ ᱤᱧᱟᱹᱜ ᱫᱚᱥᱴᱟ ᱫᱷᱟᱵᱤᱡ ᱯᱷᱤᱨᱤᱧ ᱛᱟᱦᱮᱱᱟ ᱫᱚᱥᱴᱟ ᱦᱟᱵᱤᱡ, ᱟᱫᱚ ᱚᱱᱟ ᱯᱚᱨ ᱟᱫᱚ ᱦᱟᱱᱟ ᱮᱴᱟᱜᱤᱧ ᱠᱟᱹᱢᱤᱭᱟ ᱮᱴᱟᱜᱟᱜ ᱤᱧ᱾ ᱱᱚᱝᱠᱟ, ᱢᱟ ᱯᱷᱳᱱ ᱠᱟᱴᱟᱣᱮᱱ ᱛᱟᱞᱟᱝᱟ ᱟᱫᱚ, ᱦᱮᱸ᱾
ᱴᱟ ᱟᱫᱚ ᱠᱟᱴᱟᱜᱼᱼ